ᱡᱚᱦᱟᱨ ᱜᱮ, ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱭᱟᱹ ᱜᱷᱟᱹᱲᱤᱡ ᱫᱚ?
ᱪᱮᱫ ᱦᱚᱸ ᱵᱟᱝ ᱱᱤᱛ ᱜᱷᱟᱹᱲᱤᱡ ᱫᱚ ᱡᱤᱨᱟᱹᱣ ᱵᱟᱲᱟ ᱦᱩᱭ ᱟᱠᱟᱱᱟ।
ᱟᱸ
ᱡᱮ ᱵᱚᱞ ᱫᱩᱲᱩᱵ ᱦᱩᱭ ᱟᱠᱟᱱᱟ ᱱᱚᱛᱮ ᱥᱮᱨᱢᱟ ᱠᱚᱦᱚᱸ ᱥᱟᱰᱮ ᱠᱟᱱᱟ ᱦᱩᱰᱩᱨ ᱫᱟᱭ। ᱵᱩᱜᱤᱛᱮ ᱫᱟᱜ ᱡᱟᱹᱲᱤᱭᱟᱭ ᱥᱮ ᱪᱤᱠᱟᱭᱟᱭ? ᱟᱨ ᱫᱚᱢᱮ ᱜᱚᱨᱚᱢ ᱵᱩᱡᱷᱟᱹᱜ ᱠᱟᱱᱟ ᱟᱹᱰᱤᱜᱟᱱ।
ᱟ ᱟᱻ ᱦᱮᱸ ᱛᱚ ᱟᱯᱮᱥᱮᱫ ᱫᱚ ᱨᱤᱢᱤᱞ ᱠᱚ ᱱᱤᱛᱚᱝ ᱫᱚ ᱨᱤᱢᱤᱞ ᱟᱠᱟᱫ ᱜᱮᱭᱟᱭ?
ᱦᱮᱸ ᱦᱮᱸ ᱠᱟᱡᱟᱠ ᱨᱤᱢᱤᱞ ᱵᱩᱡᱷᱟᱹᱜ ᱠᱟᱱᱟ ᱟᱫᱚ ᱫᱟᱜ ᱡᱟᱹᱲᱤᱭᱟᱭ ᱥᱮ ᱪᱮᱠᱟᱭᱟᱭ ᱚᱱᱠᱟ ᱜᱮ ᱨᱤᱢᱤᱞ ᱠᱚ ᱞᱟᱲᱟᱜ ᱠᱟᱱᱟ। ᱵᱤᱡᱞᱤ ᱫᱟᱭ।
ᱟᱸ ᱟᱫᱚ ᱨᱤᱢᱤᱞ ᱠᱚ ᱧᱮᱞ ᱠᱟᱛᱮ ᱚᱱᱠᱟ ᱜᱮ ᱢᱚᱱᱮ ᱦᱩᱭᱩᱜ ᱠᱟᱱᱟ ᱡᱮ ᱡᱟᱹᱱᱤᱡ ᱠᱷᱟᱱ ᱫᱟᱜᱟᱭ।
ᱫᱟᱜ ᱡᱟᱹᱲᱤ ᱞᱮᱠᱷᱟᱡ ᱫᱚ ᱱᱟᱯᱟᱭ ᱠᱚᱜᱼᱟ ᱢᱟᱱᱮ ᱫᱚᱢᱮ ᱜᱚᱨᱚᱢ ᱠᱟᱱᱟ ᱵᱟᱨ-ᱯᱮ ᱫᱤᱱ ᱠᱷᱚᱱ ᱴᱷᱤᱠ ᱢᱚᱛᱚᱱ ᱡᱟᱹᱯᱤᱫ ᱦᱚᱸ ᱵᱟᱝ ᱦᱩᱭᱩᱜ ᱠᱟᱱᱟ ᱜᱚᱨᱚᱢ ᱡᱟᱞᱟᱛᱮ।
ᱱᱟᱯᱟᱭ ᱠᱚᱜ ᱜᱮᱭᱟ ᱟᱫᱚ ᱚᱱᱠᱟ ᱫᱟᱜ ᱦᱚᱸ ᱵᱟᱝ ᱧᱮᱞᱚᱜᱚᱜ ᱠᱟᱱᱟ ᱛᱚ ᱟᱫᱚ ᱦᱟᱱᱮ ᱛᱤᱥ ᱨᱮᱭ ᱫᱟᱜ ᱞᱮᱫ ᱟᱫᱚ ᱫᱟᱜ ᱨᱮᱱᱟᱜ ᱫᱚ
ᱦᱮᱸ ᱦᱮᱸ ᱫᱟᱜ ᱨᱮᱭᱟᱜ ᱫᱚ ᱚᱱᱠᱟ ᱵᱟᱢ ᱵᱩᱡ ᱵᱩᱡᱷᱟᱹᱜ ᱠᱟᱱᱟ ᱡᱩᱫᱤ ᱫᱟᱜ ᱨᱮᱦᱚᱸ ᱥᱮᱨᱢᱟ ᱠᱚᱢᱟ ᱮᱱᱛᱮᱫ ᱥᱟᱰᱮ ᱠᱟᱱ ᱜᱮ। ᱛᱮ ᱵᱩᱜᱤᱛᱮ ᱦᱩᱰᱩᱨᱮᱫ ᱠᱟᱱ ᱛᱮᱦᱮᱧ ᱢᱟ ᱱᱚᱜᱼᱚᱭ। ᱛᱷᱚᱲᱟ ᱜᱟᱱ ᱞᱟᱦᱟ ᱧᱚᱜ ᱠᱷᱚᱭ ᱜᱮ ᱵᱩᱡᱷᱟᱹᱜ ᱠᱟᱱᱟ ᱫᱟᱜ ᱞᱮᱠᱟ। ᱠᱟ ᱟᱫᱚ ᱦᱟᱸᱜ ᱪᱮᱫ ᱞᱮᱠᱟᱭ ᱮᱫᱟ, ᱟᱨ ᱚᱱᱛᱮ ᱟᱯᱮᱭᱟᱜ ᱚᱱᱛᱮ?
ᱟᱞᱮ ᱥᱮᱛ ᱢᱟ ᱱᱚᱜᱼᱚᱭ ᱱᱚᱝᱠᱟᱜ ᱜᱮ। ᱦᱚᱞᱟ ᱫᱚ ᱠᱟ. ᱭ ᱨᱤᱢᱤᱞ ᱵᱟᱲᱟ ᱜᱚᱫ ᱠᱮᱫᱟ ᱥᱟᱲᱮ ᱵᱟᱲᱟ ᱜᱚᱫ ᱠᱮᱫᱟ ᱟᱫᱚ ᱦᱩᱰᱩᱨ ᱢᱩᱪᱩ ᱠᱟᱛᱮ ᱠᱟᱴᱟᱣ ᱜᱤᱰᱤ ᱠᱮᱫᱟᱭ ᱟᱨᱠᱤ ᱫᱟᱜ ᱫᱚ ᱵᱟᱭ ᱫᱟᱜ। ᱫᱟᱜ ᱞᱮᱫᱟ, ᱟᱨ ᱛᱮᱦᱮᱧ ᱢᱟ ᱤᱯᱤᱞ ᱠᱚᱦᱚᱸ ᱠᱚ ᱧᱮᱞᱚᱜ ᱠᱟᱱᱟ ᱱᱤᱛ ᱱᱤᱛᱚᱜ ᱫᱚ ᱫᱷᱤᱨ ᱜᱮ ᱟᱫᱚ ᱨᱤᱢᱤᱞ ᱞᱮᱠᱟ ᱫᱚ ᱵᱟᱝ ᱵᱩᱡᱷᱟᱹᱜ ᱠᱟᱱᱟ ᱟᱨ ᱠᱤ। ᱟᱫᱚ ᱦᱟᱱᱮ ᱛᱤᱥ ᱨᱮᱭ ᱫᱟᱜ ᱞᱮᱫ ᱟᱫᱚ ᱫᱟᱜ ᱵᱟᱲᱟ ᱞᱮᱠᱷᱟᱱᱮ ᱱᱟᱯᱟᱭ ᱠᱚᱜ ᱜᱮᱭᱟ। ᱟᱨ ᱱᱚᱛᱮ ᱟᱹᱰᱤ ᱡᱳᱨ ᱜᱮ ᱥᱤᱛᱩᱝ ᱜᱚᱨᱚᱢ ᱠᱚ ᱵᱩᱡᱷᱟᱹᱜ ᱠᱟᱱᱟ ᱥᱟᱦᱟᱣ ᱜᱮ ᱵᱟᱝ ᱜᱟᱱᱚᱜ ᱠᱟᱱᱟ। ᱟᱨ ᱟᱨᱠᱤ
ᱟᱞᱮ ᱦᱚᱸᱢᱟ ᱚᱱᱠᱟ ᱜᱮ ᱟᱞᱮ ᱱᱤᱭᱟᱹ ᱱᱟᱠᱷᱟ ᱦᱚᱸ ᱚᱱᱠᱟ ᱜᱮ ᱵᱩᱡᱷᱟᱹᱜ ᱠᱟᱱᱟ ᱡᱮ ᱥᱤᱛᱩᱝ ᱜᱮ ᱵᱟᱝ ᱥᱟᱦᱟᱜ ᱠᱟᱱᱟ ᱟᱨ ᱤᱱᱠᱟᱹᱛᱮ ᱠᱟᱹᱢᱤ ᱦᱚᱸᱦᱩᱭᱩᱜ ᱠᱟᱱᱟ ᱵᱟᱹᱫ ᱠᱚᱨᱮᱦᱚᱸ।
ᱚ ᱦᱮᱸ ᱛᱚ ᱵᱟᱹᱫᱽ ᱠᱚᱨᱮ ᱫᱚ ᱪᱮᱫ ᱠᱚᱢ ᱠᱟᱹᱢᱤ ᱵᱟᱲᱟᱭᱮᱫ ᱛᱮ ᱱᱮᱛᱟᱨ ᱫᱚ?
ᱱᱤᱛᱚᱜ ᱫᱚ ᱱᱚᱜᱼᱚᱭ ᱱᱤᱡᱮᱨᱟᱜ ᱜᱮ ᱡᱟᱦᱟᱸ ᱚᱱᱮ ᱡᱚᱸᱰᱨᱟ ᱠᱚᱞᱮ ᱨᱚᱦᱚᱭ ᱵᱟᱲᱟ ᱞᱮᱫᱟ ᱟᱫᱚ ᱚᱱᱟ ᱠᱚᱞᱮ ᱨᱟᱠᱟᱵ ᱵᱟᱲᱟ ᱠᱮᱫᱟ। ᱟᱨ ᱫᱟᱞ ᱵᱟᱲᱟ ᱠᱟᱛᱮᱫ ᱫᱚ ᱛᱟᱥᱮ ᱦᱩᱭᱩᱜ ᱠᱟᱱᱟ।
ᱚ ᱚ ᱟᱨ ᱛᱚᱵᱮ ᱡᱚᱱᱰᱨᱟ ᱫᱚ ᱱᱚᱝᱠᱟ ᱮᱨ ᱠᱟᱛᱮ ᱫᱚ ᱚᱱᱟ ᱠᱚ ᱡᱷᱚᱛᱚ ᱥᱟᱢᱴᱟᱣ ᱵᱟᱲᱟ ᱜᱚᱫ ᱠᱮᱫᱟ ᱯᱮ
ᱦᱮᱸ ᱥᱟᱢᱴᱟᱣ ᱠᱟᱛᱮᱜ ᱞᱮ ᱫᱚᱦᱚ ᱠᱟᱫᱟ ᱚᱱᱟ ᱫᱚ ᱟᱨ ᱱᱤᱛᱚᱜ ᱠᱷᱮᱛ ᱠᱚ ᱥᱟᱯᱷᱟᱭ ᱦᱩᱭᱩᱜ ᱠᱟᱱᱟ ᱫᱟᱨᱮ ᱠᱚ ᱢᱟᱜ ᱜᱤᱰᱤ ᱠᱟᱛᱮ ᱟᱨᱦᱚᱸ ᱮᱨ ᱟᱯᱷᱚᱨ ᱠᱚ ᱦᱩᱭᱩᱜᱼᱟ ᱛᱚ ᱱᱤᱛᱚᱜ ᱦᱳᱲᱳ ᱠᱚ ᱨᱚᱦᱚᱭ ᱞᱟᱹᱜᱤᱫ
ᱦᱮᱸ ᱦᱮᱸ
ᱟᱫᱚ ᱚᱱᱟ ᱠᱚᱜᱮ ᱠᱟᱹᱢᱤ ᱫᱚ ᱠᱩᱨᱩ ᱢᱩᱴᱩ ᱪᱟᱞᱟᱜ ᱠᱟᱱᱟ ᱟᱨ ᱠᱟᱹᱢᱤ ᱛᱮ ᱛᱷᱚᱲᱟ ᱜᱟᱱ ᱵᱟᱝ ᱠᱟᱹᱢᱤ ᱠᱟᱱᱟ ᱥᱚᱠᱛᱚ ᱛᱮ ᱛᱚ ᱢᱟᱱᱮ ᱢᱤᱫ ᱢᱤᱫ ᱜᱷᱟᱹᱲᱤᱡ ᱠᱟᱹᱢᱤ ᱵᱟᱲᱟ ᱠᱟᱛᱮ ᱟᱨᱦᱚᱸ ᱩᱢᱩᱞ ᱥᱮᱫ ᱜᱮ ᱫᱟᱹᱲ ᱦᱤᱡᱩᱜ ᱦᱩᱭᱩᱜ ᱠᱟᱱᱟ
ᱦᱮᱸ᱾ ᱦᱮᱸ ᱟᱫᱚ ᱚᱱᱠᱟᱜᱮ ᱱᱚᱜ-ᱚᱭ ᱵᱮᱨᱮᱫ ᱛᱚᱨᱟ ᱠᱟᱹᱢᱤ ᱵᱟᱲᱟ ᱞᱮᱠᱷᱟᱱ ᱫᱚ ᱮᱸ ᱢᱤᱫ ᱜᱷᱟᱹᱲᱤᱡ ᱫᱚ ᱠᱟᱹᱢᱤ ᱫᱚ ᱜᱟᱱᱚᱜᱼᱟ ᱚᱱᱠᱟ ᱞᱮᱠᱟ ᱥᱤᱛᱩᱝ ᱞᱮᱠᱷᱟᱱᱮ ᱢᱟ ᱛᱟᱦᱮᱸ ᱜᱮ ᱵᱟᱝ ᱜᱟᱱᱚᱜ ᱠᱟᱱᱟ ᱠᱷᱮᱛ ᱠᱚᱨᱮ ᱫᱚ ᱦᱮᱸᱥᱮ
ᱵᱟᱝ ᱵᱟᱝ ᱛᱟᱦᱮᱸ ᱜᱮ ᱵᱟᱝ ᱜᱟᱱᱚᱜ ᱠᱟᱱᱟ᱾
ᱮᱸ ᱟᱨ ᱛᱚᱵᱮ ᱡᱚᱸᱰᱨᱟ ᱫᱚ ᱛᱤᱥ ᱯᱮ ᱤᱭᱟᱹ ᱞᱮᱫ ᱛᱮ ᱮᱨ ᱞᱮᱫ ᱛᱮ ᱟᱹᱰᱤ ᱛᱟᱲᱟ ᱛᱟᱹᱲᱤ ᱜᱮᱯᱮ ᱤᱭᱟᱹ ᱜᱚᱫ ᱠᱮᱼᱟ
ᱵᱟᱝ ᱜᱚᱝᱠᱮ ᱟᱭᱢᱟ ᱫᱤᱱ ᱞᱟᱜᱟᱜ ᱠᱟᱱᱟ ᱛᱚ ᱛᱩᱨᱩᱭ ᱛᱩᱨᱩᱭ ᱪᱟᱸᱫᱳ ᱜᱟᱱ ᱞᱟᱜᱟᱜ ᱠᱟᱱᱟ
ᱚ ᱚ ᱦᱮᱸᱛᱚ
ᱟᱞᱮ ᱫᱚ ᱦᱟᱱᱮ ᱥᱚᱨᱦᱟᱭ ᱵᱚᱸᱜᱟ ᱨᱮᱞᱮ ᱨᱚᱦᱚᱭ ᱮᱫᱟ᱾
ᱚᱸ ᱚᱸ
ᱚᱱᱟ ᱥᱚᱨᱦᱟᱭ ᱵᱚᱸᱜᱟ ᱠᱚ ᱛᱟᱭᱱᱚᱢ ᱛᱟᱭᱱᱚᱢ ᱜᱮ ᱡᱚᱠᱷᱚᱱ ᱱᱚᱜᱼᱚᱭ ᱦᱟᱸᱜ ᱟᱵᱚ ᱵᱚᱱ ᱥᱚᱨᱦᱟᱭ ᱪᱟᱸᱫᱳ ᱡᱟᱦᱟᱸ ᱵᱚᱞᱚᱜ ᱠᱟᱱᱟ ᱵᱟᱝ
ᱦᱩᱸ ᱦᱩᱸ ᱦᱩᱸ
ᱚᱱᱟ ᱞᱟᱦᱟ ᱞᱟᱦᱟ ᱧᱚᱜ ᱜᱮ ᱨᱚᱦᱚᱭ ᱵᱟᱲᱟ ᱠᱚᱫᱚ ᱦᱩᱭᱩᱜ ᱠᱟᱱᱟ ᱟᱨ ᱤᱱᱟᱹ ᱯᱚᱨ ᱜᱮ ᱨᱚᱦᱚᱭ ᱠᱟᱛᱮ ᱱᱚᱜᱼᱚᱭ ᱛᱤᱱᱟᱹᱜ ᱢᱚᱬᱮ ᱢᱚᱬᱮ ᱛᱩᱨᱩᱭ ᱪᱟᱸᱫᱳ ᱛᱟᱦᱮᱱ ᱠᱟᱱᱟ ᱠᱷᱮᱛ ᱨᱮᱜᱮ ᱟᱨ ᱚᱸᱰᱮ ᱠᱷᱚᱡ ᱱᱚᱜ ᱼᱚᱭ ᱱᱤᱛ ᱱᱤᱛ ᱛᱚᱛᱚ ᱨᱟᱠᱟᱵᱚᱜ ᱠᱟᱱᱟ
ᱚᱸ ᱦᱮᱸ ᱛᱚ ᱟᱫᱚ ᱱᱤᱛᱚᱜ ᱫᱚ ᱦᱩᱲᱩ ᱠᱚ ᱨᱚᱦᱚᱭ ᱦᱮᱸ ᱥᱮ
ᱦᱮᱸ ᱦᱮᱸ ᱱᱚᱼᱚᱭ ᱫᱟᱜ ᱡᱟᱹᱯᱩᱫ ᱫᱤᱱ ᱠᱟᱱᱟ ᱱᱤᱛᱚᱜ ᱱᱤᱛᱚᱜ ᱫᱚ ᱟᱥᱟᱲ ᱵᱚᱸᱜᱟ ᱦᱚᱸ ᱵᱚᱞᱚ ᱟᱠᱟᱱᱟ ᱟᱫᱚ ᱫᱟᱜ ᱫᱚ ᱜᱟᱱᱚᱜ ᱜᱮᱭᱟ ᱦᱟᱸᱜ ᱱᱤᱛᱚᱜ ᱫᱚ ᱫᱟᱜ ᱤᱫᱤ ᱞᱮᱠᱷᱟᱡ ᱫᱚ ᱦᱟᱸᱜ ᱦᱩᱲᱩ ᱠᱚ ᱟᱯᱷᱚᱨ ᱜᱚᱫᱚᱜ ᱦᱩᱭᱩᱜᱼᱟ᱾
ᱚᱸ ᱦᱮᱸᱛᱚ ᱦᱮᱸ ᱟᱞᱮ ᱥᱮᱱ ᱦᱚᱸ ᱚᱱᱠᱟ ᱜᱮ ᱟᱫᱚ ᱡᱚᱱᱰᱨᱟ ᱫᱚ ᱚᱠᱟ ᱥᱮᱱ ᱚᱠᱟ ᱞᱮᱠᱟ ᱢᱟᱱᱮ ᱚᱱᱟ ᱫᱚ ᱵᱟᱨᱚ ᱢᱟᱥ ᱜᱮ ᱡᱟᱹᱱᱤᱡ ᱠᱷᱟᱱ ᱜᱟᱱᱚᱜᱼᱟ ᱟᱞᱮ ᱥᱮᱫ ᱢᱟ ᱦᱚᱸᱜᱼᱚᱭ ᱱᱮᱛᱟᱨ ᱦᱚᱸᱠᱚ ᱡᱚᱱᱰᱨᱟ ᱠᱚ ᱮᱨ ᱵᱟᱲᱟᱭᱮᱫᱟ᱾ ᱟᱫᱚ ᱚᱱᱟ ᱡᱚᱱᱰᱨᱟ ᱫᱚ ᱦᱚᱭᱛᱳ ᱠᱤᱪᱷᱩ ᱥᱚᱢᱚᱭ ᱞᱟᱜᱟᱜᱼᱟ ᱟᱫᱚ ᱚᱱᱟ ᱫᱚ ᱦᱟᱱᱮ ᱡᱟᱦᱟᱸ ᱦᱮᱸ ᱥᱚᱨᱦᱟᱭ ᱵᱚᱸᱜᱟ ᱜᱟᱱ ᱜᱮ ᱵᱚᱞᱚ ᱜᱚᱫᱚᱜᱼᱟ ᱥᱚᱨᱦᱟᱭ ᱵᱚᱸᱜᱟ ᱥᱟᱛᱮᱜ ᱟᱨᱚ ᱡᱚᱸᱰᱨᱟ ᱦᱚᱭᱛᱳ ᱚᱱᱟ ᱡᱚᱸᱰᱨᱟ ᱜᱮ ᱩᱰᱩᱠᱚᱜᱼᱟ ᱟᱨᱠᱤ ᱦᱮᱸ ᱛᱚᱵᱮ ᱡᱚᱱᱰᱨᱟ ᱵᱟᱫ ᱛᱮ ᱟᱨᱚ ᱡᱟᱦᱱᱟᱜ ᱟᱱᱟᱡ ᱠᱚ ᱚᱱᱟ ᱠᱚ ᱱᱮᱛᱟᱨ ᱯᱮ ᱨᱚᱦᱚᱭ ᱵᱟᱲᱟᱭ ᱜᱮᱭᱟ
ᱦᱮᱸ ᱦᱮᱸ ᱟᱞᱮ ᱥᱮᱫ ᱫᱚ ᱫᱚᱢᱮ ᱜᱮ ᱡᱚᱛᱚ ᱡᱤᱱᱤᱥ ᱜᱮ ᱱᱚᱛᱮ ᱟᱹᱞᱩ ᱦᱚᱸ ᱠᱚ ᱨᱚᱦᱚᱭ ᱜᱮᱭᱟ ᱟᱨᱦᱚᱸ ᱜᱩᱦᱩᱢ ᱦᱚᱸᱠᱚ ᱨᱚᱦᱚᱭ ᱜᱮᱭᱟ ᱟᱨᱦᱚᱸ᱾ ᱯᱟᱴ ᱠᱚᱦᱚᱸ ᱠᱚ ᱮᱨ ᱜᱮᱭᱟ
ᱚᱸ ᱦᱮᱸ ᱛᱚ
ᱦᱮᱸ ᱡᱚᱛᱚ ᱜᱮᱠᱚ ᱟᱵᱟᱫᱚᱜᱼᱟ ᱱᱚᱛᱮ ᱫᱚ ᱟᱞᱮ ᱫᱚ ᱟᱫᱚ ᱚᱱᱮ ᱮᱱᱛᱮ ᱛᱷᱚᱲᱟ ᱜᱟᱱ ᱫᱟᱜ ᱡᱟᱹᱲᱤ ᱞᱮᱠᱷᱟᱡ ᱜᱮ ᱵᱟᱹᱲᱛᱤ ᱧᱚᱜ ᱛᱮ ᱰᱩᱵᱟᱹᱣ ᱜᱚᱫᱚᱜ ᱟᱞᱮ
ᱚ ᱦᱮᱸ ᱛᱚ ᱟᱨ ᱛᱚᱵᱮ ᱟᱯᱮ ᱥᱮᱫ ᱫᱚ ᱚᱱᱮ ᱡᱟᱦᱟᱸ ᱯᱟᱴ ᱠᱚᱯᱮ ᱮᱨ ᱜᱮᱭᱟ᱾ ᱟᱫᱚ ᱚᱱᱟ ᱯᱟᱴ ᱫᱚ ᱪᱮᱫ ᱞᱮᱠᱟ ᱯᱮ ᱪᱤᱠᱟᱹ ᱠᱟᱛᱮ ᱯᱮ, ᱮ ᱮᱨ
ᱦᱮᱸ ᱚᱱᱟ ᱫᱚ ᱮᱨ ᱱᱚᱜᱼᱚᱭ ᱥᱤ ᱵᱟᱲᱟ ᱠᱟᱛᱮᱫ ᱮᱨ ᱠᱟᱛᱮᱫ ᱱᱚᱝᱠᱟ ᱦᱚᱲ ᱯᱟᱨᱚᱢ ᱢᱟ ᱫᱟᱨᱮᱜ-ᱟ ᱯᱟᱴ ᱫᱟᱨᱮ ᱢᱟ ᱦᱟᱸᱜ ᱵᱟᱥᱮᱢ ᱴᱤᱠᱟᱹᱣ ᱠᱟᱜ ᱜᱮᱭᱟ᱾
ᱦᱮᱸ ᱦᱮᱸ᱾
ᱟᱫᱚ ᱚᱱᱟ ᱦᱟᱸᱟᱜ ᱡᱚᱠᱷᱚᱱ ᱞᱟᱹᱴᱩ ᱦᱟᱨᱟ ᱵᱩᱨᱩᱜ-ᱟ, ᱡᱚᱠᱷᱚᱱ ᱫᱟᱨᱮ ᱠᱚ ᱱᱟᱹᱲᱤᱜ ᱠᱮᱴᱮᱡᱚᱜᱼᱟ ᱠᱮᱴ ᱴᱮ ᱚᱠᱛᱚ ᱠᱟᱛᱮᱫ ᱢᱟᱱᱮ ᱚᱱᱟ ᱫᱚ ᱜᱮᱜ ᱠᱟᱛᱮᱫ ᱫᱟᱜ ᱵᱚᱡᱷᱟ ᱦᱩᱭᱩᱜ ᱠᱟᱱᱟ᱾ ᱠᱟᱹᱴᱤᱡ ᱠᱟᱹᱴᱤᱡ ᱵᱚᱡᱟ ᱠᱟᱛᱮᱫ ᱚᱱᱟ ᱫᱚ ᱫᱟᱜ ᱨᱮ ᱚᱱᱠᱟ ᱜᱤ ᱪᱟᱹᱰᱩ ᱠᱟᱜ ᱦᱩᱭᱩᱜ-ᱟ᱾ ᱟᱫᱚ ᱦᱟᱸᱜ
ᱜᱮᱞ ᱢᱚᱬᱮ ᱫᱤᱱ ᱜᱟᱱ ᱛᱟᱦᱮᱸ ᱠᱟᱛᱮᱜ
ᱦᱮᱸ
ᱟᱫᱚ ᱦᱟᱸᱜ ᱚᱱᱟ ᱚᱠᱛᱚᱨᱮ ᱚᱱᱟ ᱦᱟᱸᱜ ᱵᱟᱹᱭ ᱵᱟᱹᱭᱛᱮ ᱥᱤᱭᱟᱜᱼᱟ᱾ ᱥᱤᱭᱟ ᱠᱟᱛᱮᱫ ᱫᱚ ᱟᱫᱚ ᱚᱱᱮ ᱥᱟᱞᱟᱭ ᱦᱩᱭᱩᱜᱼᱟ᱾ ᱥᱟᱞᱟ ᱠᱟᱛᱮᱫ ᱜᱮ ᱦᱟᱸᱟᱜ ᱚᱱᱟᱫᱚ ᱵᱟᱵᱮᱨ ᱞᱮᱠᱟ ᱦᱟᱸᱜ ᱚᱸᱰᱮᱠᱷᱚᱡ ᱩᱰᱩᱜᱚᱜᱼᱟ ᱟᱡ ᱛᱤᱜᱤ᱾
ᱚ ᱚ ᱟᱫᱚ ᱚᱱᱮ ᱚᱱᱟ ᱡᱟᱦᱟᱸ ᱚᱱᱮ ᱪᱷᱟᱞ ᱠᱚ ᱟᱫᱚ ᱚᱱᱟ ᱪᱷᱟᱞ ᱠᱚᱯᱮ ᱪᱷᱟᱲᱟᱣ ᱡᱟᱣᱨᱟᱭᱟ ᱦᱮᱸ ᱥᱮ?
ᱦᱮ ᱦᱮ ᱚᱱᱟ ᱪᱷᱟᱞ ᱛᱮᱫ ᱪᱷᱟᱰᱟᱣ ᱠᱟᱛᱮ ᱜᱮ ᱦᱟᱸᱜ ᱚᱱᱟᱜᱤ ᱛᱟᱨᱯᱚᱨᱮ ᱫᱚ ᱚᱱᱮ ᱟᱹᱨᱩ ᱥᱟᱯ ᱥᱟᱯᱷᱟ ᱵᱟᱲᱟ ᱠᱟᱛᱮ ᱛᱟᱥᱮ ᱨᱚᱦᱚᱲ ᱠᱟᱛᱮ ᱚᱱᱟᱜᱮ ᱚᱱᱮ ᱠᱚ ᱢᱚᱡᱽ ᱜᱮᱠᱚ ᱵᱚᱡ᱾ ᱡᱷᱟᱭᱫᱟ ᱟᱨ ᱚᱱᱟ ᱜᱮᱠᱚ ᱟᱠᱷᱨᱤᱧ ᱫᱟ᱾
ᱚ ᱚ ᱦᱮᱸ ᱛᱚ ᱟ ᱛᱚ ᱚᱱᱟ ᱢᱟ ᱢᱚᱴᱟᱢᱩᱴᱤ ᱟᱸᱡᱚᱢ ᱵᱟᱲᱟ ᱟᱠᱟᱫᱤᱧ ᱡᱟᱦᱟᱸ ᱮᱸ ᱯᱟᱴ ᱨᱮᱱᱟᱜ ᱵᱟᱵᱮᱨ ᱠᱚ ᱦᱩᱭᱩᱜ ᱜᱮᱭᱟ᱾ ᱥᱮ ᱚᱱᱮ ᱡᱟᱦᱟᱸ ᱯᱟᱴᱷ ᱠᱚᱠᱚ ᱚᱞ ᱜᱮᱭᱟ ᱟᱫᱚ ᱚᱱᱟ ᱵᱷᱟᱜᱮᱜᱮ ᱫᱟᱢ ᱠᱚ ᱧᱟᱢᱚᱜ ᱜᱮᱭᱟ᱾
ᱦᱮᱸ ᱵᱟᱵᱮᱨ ᱠᱚᱠᱚ ᱵᱮᱱᱟᱣ ᱮᱫᱟ ᱟᱨᱦᱚᱸ ᱵᱚᱥᱛᱟ ᱠᱚᱠᱚ ᱵᱮᱱᱟᱣ ᱮᱫᱟ ᱟᱨᱦᱚᱸ ᱟᱭᱢᱟ ᱨᱚᱠ ᱠᱚ ᱱᱟᱱᱟ ᱦᱩᱱᱟᱹᱨ ᱡᱤᱱᱤᱥ ᱵᱮᱱᱟᱜ ᱠᱟᱱᱟ ᱚᱱᱟ ᱠᱚᱛᱮ ᱜᱤ᱾
ᱦᱮᱸ ᱦᱮᱸ ᱦᱮᱸ ᱟᱫᱚ ᱧᱮᱞ ᱫᱚ ᱧᱮᱞ ᱵᱟᱲᱟ ᱦᱩᱭ ᱟᱠᱟᱱᱟ ᱡᱟᱦᱟᱸ ᱯᱟᱴᱷ ᱠᱚᱨᱮᱱᱟᱜ ᱵᱚᱥᱛᱟ ᱠᱚ, ᱮᱸ ᱵᱮᱜᱽ ᱠᱚ ᱡᱟᱦᱟᱸ ᱵᱟᱡᱟᱨ ᱠᱚ ᱤᱫᱤ ᱵᱟᱲᱟ ᱦᱩᱭᱩᱜ ᱠᱚᱦᱚᱸ ᱠᱚ ᱡᱩᱛ ᱵᱟᱲᱟ ᱠᱟᱜ ᱜᱮᱭᱟ ᱟᱹᱰᱤ ᱨᱚᱠᱚᱢᱟᱜ ᱜᱮ᱾ ᱦᱮᱸ ᱛᱚ᱾
ᱚᱱᱟ ᱠᱚᱜᱤ ᱵᱮᱱᱟᱜ ᱠᱟᱱᱟ ᱟᱫᱚ ᱟᱞᱮᱥᱮᱫ ᱫᱚ ᱚᱱᱟ ᱠᱩᱜᱤ ᱦᱩᱭᱩᱜᱼᱟ ᱟᱱᱟᱪᱽ ᱫᱚ
ᱚᱸᱻ ᱟᱨ ᱟᱞᱮᱥᱮᱫ ᱢᱟ ᱚᱱᱠᱟ ᱞᱮᱠᱟ ᱡᱟᱦᱟᱸ ᱚᱱᱮ ᱯᱟᱴ ᱠᱚᱚᱢ ᱞᱟᱹᱭ ᱠᱮᱫᱟ ᱚᱱᱟ ᱠᱚᱫᱚ ᱵᱟᱠᱚ ᱮᱨ ᱜᱮᱭᱟ ᱩᱱᱟᱹᱜ ᱴᱟ ᱫᱚ ᱟᱨ ᱚᱱᱟ ᱵᱟᱫᱮ ᱚᱱᱮ ᱡᱟᱦᱟᱸ ᱛᱚ ᱦᱱᱟᱜ-ᱟ, ᱮᱸᱫᱻ ᱱᱮᱛᱟᱨ ᱫᱚ ᱟᱫᱚ ᱡᱟᱦᱟᱸᱭ ᱟᱱᱟᱪᱽ ᱠᱚᱠᱚ ᱨᱚᱦᱚᱭ ᱵᱟᱲᱟᱭᱟ ᱡᱟᱦᱟᱸᱭ ᱡᱟᱦᱟᱸᱞᱮᱠᱟ, ᱚᱠᱚᱭ ᱫᱚ ᱵᱮᱸᱜᱟᱲᱮ ᱨᱚᱦᱚᱭᱟ ᱚᱠᱚᱭ ᱫᱚ ᱡᱚᱸᱰᱨᱟ ᱠᱚᱦᱚᱸ ᱠᱚ ᱮᱨᱮᱫ ᱜᱮᱭᱟ ᱱᱮᱛᱟᱨ ᱦᱚᱸ᱾ ᱟᱸ ᱚᱠᱚᱭ ᱠᱚ ᱚᱻ ᱦᱤᱱᱟᱹ ᱱᱤᱭᱟᱹ ᱡᱟᱦᱟᱸᱱᱟᱜ ᱩᱛᱩ ᱠᱚ ᱟᱱᱟᱪ ᱠᱚ ᱚᱱᱠᱟ ᱞᱮᱠᱟᱱᱟᱜ ᱠᱚ ᱡᱷᱤᱸᱜᱟᱹ ᱠᱚ, ᱮᱸ ᱦᱚᱚᱜᱚᱭ ᱥᱟᱹᱨᱩ ᱠᱚ ᱦᱤᱱᱟᱹ ᱱᱤᱭᱟᱹ ᱠᱚᱠᱚ ᱨᱚᱦᱚᱭ ᱵᱟᱲᱟᱭᱮᱫ ᱜᱮᱭᱟ ᱟᱨᱠᱤ᱾
ᱟᱞᱮ ᱫᱚ ᱚᱱᱟ ᱡᱮᱴᱟ ᱩᱛᱩ ᱛᱮᱱᱟᱝ ᱠᱚᱦᱚᱸ ᱛᱚ ᱵᱷᱟᱞᱚ ᱜᱤᱠᱚ ᱟᱵᱟᱫᱟ ᱛᱟᱞᱦᱮ?
ᱚ ᱦᱮᱸ ᱦᱮᱸ ᱟᱫᱚ ᱩᱛᱩ ᱫᱚ ᱱᱚᱜ-ᱚᱭ ᱡᱮᱢᱚᱱ ᱮᱸ ᱟᱫᱚ ᱱᱚᱣᱟ ᱠᱚ ᱢᱚᱱᱮ ᱠᱟᱜ-ᱟ ᱡᱮ ᱠᱤᱨᱤᱧ ᱠᱚ ᱟᱞᱚ ᱦᱩᱭᱩᱜ ᱛᱟᱞᱮ ᱢᱟ᱾ ᱟᱸ ᱥᱮᱨᱢᱟ ᱫᱤᱱ ᱨᱮ᱾ ᱮᱸ ᱡᱟᱦᱟᱸ ᱚᱲᱟᱜ ᱠᱚᱨᱮ ᱛᱟᱦᱮᱱᱟ ᱚᱱᱟ ᱠᱚᱜᱮ ᱴᱟᱴᱠᱟ ᱡᱟᱦᱟᱸ ᱟᱱᱟᱪ ᱠᱚ ᱧᱟᱢᱚᱜ-ᱟ᱾ ᱟᱫᱚ ᱦᱟᱱᱮ ᱵᱟᱡᱟᱨ ᱨᱮᱱᱟᱜ ᱟᱱᱟᱪ ᱠᱚᱢᱟ ᱛᱤᱥ ᱨᱮᱠᱚ ᱠᱤᱨᱤᱧ ᱫᱚᱦᱚ ᱟᱠᱟᱜ ᱟᱫᱚ ᱚᱱᱟ ᱟᱱᱟᱪ ᱠᱚᱜᱮ ᱠᱚ, ᱠᱤᱨᱤᱧ ᱟᱠᱷᱨᱤᱧ ᱧᱮᱜ-ᱟ ᱦᱮᱸᱥᱮ?
ᱦᱮᱸ ᱚᱱᱟ ᱵᱟᱡᱟᱨ ᱨᱮᱭᱟᱜ ᱫᱚ ᱟᱭᱢᱟ ᱢᱟᱦᱟ ᱠᱚᱨᱮᱱᱟᱜ ᱛᱟᱦᱮᱱᱟ ᱟᱨᱦᱚᱸ ᱜᱟᱹᱰᱤ ᱠᱚᱛᱮ ᱤᱫᱤ ᱟᱹᱜᱩ ᱠᱚᱛᱮ ᱪᱮᱫ ᱞᱮᱠᱟ ᱪᱚ ᱛᱟᱦᱮᱱᱟ, ᱚᱱᱟ ᱫᱚ ᱩᱱᱟᱹᱜ ᱜᱟᱱ ᱦᱟᱸᱜ ᱵᱟᱥᱤᱜ ᱚᱱᱟ ᱫᱚ ᱴᱟᱴᱠᱟᱼᱟᱜ ᱠᱚᱫᱚ ᱦᱟᱸᱜ ᱵᱟᱝ ᱧᱟᱢᱚᱜᱼᱟ᱾ ᱚᱱᱟ ᱫᱚ ᱵᱟᱨ ᱯᱮ ᱢᱟᱦᱟ ᱠᱚᱨᱮᱱᱟᱜ ᱜᱮ ᱛᱟᱦᱮᱱᱟ ᱚᱱᱟ ᱠᱚᱫᱚ, ᱟᱵᱩ ᱦᱟᱸᱜ ᱱᱚᱜᱼᱚᱭ ᱟᱸᱛᱩ ᱴᱚᱞᱟ ᱠᱚᱨᱮ ᱡᱟᱦᱟᱸ ᱵᱚᱱ ᱨᱚᱦᱚᱭᱮᱫ ᱠᱟᱱ ᱟᱨᱵᱚᱱ ᱨᱟᱠᱟᱵ ᱨᱟᱠᱟᱵᱮᱫ ᱠᱟᱱ ᱚᱱᱟ ᱫᱚ ᱠᱮᱸᱴᱮᱡ ᱴᱟᱴᱠᱟ ᱮᱠᱫᱚᱢ ᱥᱚᱠᱛᱚ ᱜᱮ ᱟᱹᱭᱠᱟᱹᱜᱼᱟ ᱡᱚᱢ ᱧᱩᱸ ᱠᱚᱨᱮ ᱦᱚᱸ
ᱦᱮᱸ ᱦᱮᱸ ᱟᱫᱚ ᱚᱱᱟ ᱠᱚ ᱡᱚᱢ ᱛᱮᱦᱚᱸ ᱠᱟᱹᱡ ᱥᱤᱵᱤᱞ ᱧᱚᱜ ᱜᱮ ᱵᱩᱡᱷᱟᱹᱜ ᱜᱮᱭᱟ ᱵᱷᱟᱹᱞᱤ ᱜᱮ ᱵᱩᱡᱷᱟᱹᱜ ᱜᱮᱭᱟ᱾ ᱟᱨ ᱦᱟᱱᱟ ᱵᱟᱡᱟᱨ ᱛᱟᱨᱯᱚᱨᱮ ᱱᱟᱜ ᱫᱚ ᱚᱱᱮ ᱚᱠᱟᱨᱮ ᱜᱚᱥᱚᱠᱚᱜᱼᱟ ᱚᱠᱟᱨᱮ ᱪᱤᱠᱟᱹ ᱠᱚᱜᱼᱟ ᱚᱱᱮ ᱚᱱᱠᱟ ᱞᱮᱠᱟᱱᱟᱜ ᱠᱚ ᱧᱟᱢᱚᱜᱼᱟ ᱛᱚ ᱦᱮᱸ ᱥᱮ
ᱦᱮᱸ
ᱟᱨ ᱚᱱᱟ ᱠᱚᱦᱚᱸ ᱟᱫᱚ ᱟᱹᱰᱤ ᱩᱛᱟᱹᱨ ᱠᱟᱛᱮᱫ ᱫᱟᱢ ᱠᱚᱠᱚ ᱞᱟᱹᱭ ᱛᱟᱠᱚᱣᱟ᱾ ᱟᱫᱚ ᱩᱱᱟᱹᱜ ᱜᱟᱱ ᱱᱚᱛᱮ ᱚᱱᱟ ᱜᱚᱥᱚ ᱡᱤᱱᱤᱥ ᱦᱚᱸ ᱠᱤᱨᱤᱧ ᱠᱟᱛᱮᱜ ᱡᱚᱢ ᱦᱩᱭᱩᱜᱼᱟ ᱡᱩᱫᱤ ᱨᱚᱦᱚᱭ ᱠᱚ ᱵᱟᱝ ᱛᱟᱦᱮᱱ ᱦᱮᱸ ᱥᱮ ᱵᱟᱝ
ᱦᱮᱸ
ᱦᱮᱸ ᱚᱱᱟᱛᱮ ᱟᱫᱚ ᱚᱸᱲᱟᱜ ᱩᱸᱛᱩ ᱡᱚᱢ ᱞᱮᱠᱟ ᱫᱚ ᱟᱨᱠᱤ ᱨᱚᱦᱚᱭ ᱫᱚ ᱦᱩᱭ ᱟᱠᱟᱱᱟ ᱡᱟᱹᱥᱛᱤ ᱧᱚᱜ ᱵᱟᱝ ᱨᱮᱦᱚᱸ᱾ ᱟᱨ ᱡᱟᱦᱟᱸᱞᱮᱠᱟ ᱜᱮ ᱚᱸᱲᱟᱜ ᱩᱸᱛᱩ ᱡᱮᱢᱚᱱ ᱪᱟᱞᱟᱣ ᱜᱚᱫᱚᱜ ᱢᱟ ᱥᱮ ᱪᱮᱫ?
ᱚᱱᱟ ᱢᱤᱫ ᱴᱟᱝ ᱡᱟᱦᱟᱸ ᱟᱵᱚ ᱚᱱᱟ ᱡᱟᱦᱟᱱ ᱡᱤᱱᱤᱥ ᱜᱮᱵᱚᱱ ᱟᱵᱟᱫᱽ ᱟᱠᱟᱱᱟ, ᱠᱟᱹᱴᱤᱡ ᱢᱟᱹᱴᱤᱡ ᱡᱩᱫᱤ ᱟᱵᱚᱣᱟᱜ ᱛᱷᱚᱲᱟ ᱜᱟᱱ ᱦᱟᱥᱟ ᱡᱩᱢᱤ ᱛᱟᱦᱮᱱ ᱠᱟᱱ ᱛᱟᱵᱚᱱ ᱠᱷᱟᱡ ᱚᱸᱲᱟᱜ ᱥᱩᱨ ᱠᱚᱨᱮ ᱚᱱᱟ ᱠᱚᱨᱮ ᱫᱚ ᱟᱵᱚ ᱡᱟᱦᱟᱱᱟᱜ ᱩᱸᱛᱩ ᱛᱮᱱᱟᱜ ᱠᱚᱵᱚᱱ ᱟᱵᱟᱫᱽ ᱫᱟᱲᱮᱸ ᱠᱟᱛᱮᱫ ᱢᱟᱱᱮ ᱚᱸᱲᱟᱜ ᱨᱮᱭᱟᱜ ᱫᱚ ᱡᱟᱦᱟᱜᱮ ᱫᱚ ᱤᱥᱤᱱ ᱵᱟᱥᱟᱝ ᱠᱚᱨᱮᱱᱟᱜ ᱟᱹᱰᱤ ᱡᱟᱦᱟᱱᱟᱜ ᱞᱟᱹᱠᱛᱤ ᱜᱚᱫᱚᱜ ᱠᱷᱟᱡ ᱚᱱᱟ ᱠᱷᱚᱱ ᱜᱮᱢ ᱜᱚᱫ ᱟᱹᱜᱩ ᱜᱚᱫ ᱠᱮᱫᱟ ᱟᱨᱮᱢ ᱩᱛᱩ ᱜᱚᱫ ᱠᱮᱫᱟ, ᱢᱟᱱᱮ ᱚᱠᱟ ᱦᱤᱞᱚᱜ ᱡᱚᱠᱷᱚᱱ ᱰᱷᱮᱨ ᱞᱟᱹᱠᱛᱤᱜᱼᱟ ᱩᱱ ᱦᱤᱞᱚᱜ ᱫᱚ ᱵᱟᱡᱟᱨ ᱠᱷᱚᱡ ᱦᱟᱛᱟᱣ ᱦᱩᱭᱩᱜᱼᱟ᱾ ᱢᱟᱱᱮ ᱤᱧ ᱠᱟᱹᱴᱤᱡᱼᱢᱟᱹᱴᱤᱡ ᱠᱟᱹᱢᱤ ᱫᱚ ᱚᱱᱟ ᱚᱸᱲᱟᱜ ᱨᱮᱭᱟᱜ ᱛᱮᱜᱮ ᱯᱟᱨᱚᱢᱚᱜᱼᱟ᱾
ᱦᱩᱸ ᱦᱮᱸ ᱟᱫᱚ ᱚᱱᱠᱟ ᱜᱮ ᱟᱨᱠᱤ ᱢᱤᱫᱴᱮᱱ ᱤᱧ ᱦᱚᱸ ᱠᱷᱮᱛ ᱛᱟᱦᱮᱸ ᱠᱟᱱᱟ ᱟᱫᱚ ᱚᱱᱟ ᱠᱷᱮᱛ ᱨᱮᱜᱮ ᱦᱮᱸ ᱚᱱᱠᱟ ᱞᱮᱠᱟ ᱜᱮ ᱦᱤᱱᱟᱹ ᱱᱤᱭᱟᱧ ᱨᱚᱦᱚᱭ ᱟᱠᱟᱫᱟ ᱟᱨ ᱤᱧ ᱢᱮᱱᱫᱟ ᱡᱟᱛᱮ ᱡᱷᱚᱛᱚ ᱞᱮᱠᱟᱱᱟᱜ ᱜᱮ ᱟᱨᱠᱤ ᱧᱟᱢᱚᱜ ᱢᱟ ᱟᱨᱠᱤ ᱡᱟᱦᱟᱸ ᱡᱟᱹᱯᱩᱫ ᱫᱤᱱ ᱦᱤᱡᱩᱜ ᱠᱟᱱᱟ ᱟᱸᱥᱟᱲ ᱵᱚᱸᱜᱟ ᱫᱤᱱ ᱚᱱᱟ ᱠᱚ ᱮᱻ ᱠᱚᱛᱮ ᱜᱮ ᱡᱟᱛᱮ ᱪᱟᱞᱟᱣ ᱜᱚᱫᱚᱜ ᱢᱟ ᱟᱨᱠᱤ ᱥᱮ ᱪᱮᱫ?
ᱦᱮᱸ ᱦᱮᱸ
ᱮ ᱥᱮ ᱢᱚᱴᱟᱢᱩᱴᱤ ᱟᱯᱮᱥᱮᱫ ᱦᱚᱸ ᱵᱷᱟᱹᱞᱤ ᱜᱮᱯᱮ ᱪᱟᱥ ᱟᱵᱟᱫᱽ ᱜᱮᱭᱟ ᱦᱮᱸᱥᱮ? ᱟᱨ ᱱᱚᱜᱼᱚᱭ ᱡᱟᱹᱯᱩᱫ ᱫᱤᱱ ᱡᱟᱹᱯᱩᱫ ᱫᱤᱱ ᱫᱚ ᱩᱱᱟᱹᱜ ᱴᱟᱫᱚ ᱵᱟᱯᱮ ᱪᱟᱥ ᱟᱵᱟᱫᱽ ᱫᱟᱲᱮᱭᱟᱜ ᱜᱮᱭᱟ ᱚᱱᱠᱟ ᱞᱮᱠᱟ ᱦᱮᱸ ᱥᱮ ᱟᱨ ᱡᱟᱦᱟᱸ
ᱦᱩᱭᱩᱜ ᱜᱮᱭᱟ ᱚᱱᱟ ᱛᱷᱚᱲᱟ ᱜᱟᱱ ᱡᱟᱦᱟᱸ ᱰᱟᱸᱜᱟ ᱧᱚᱜ ᱦᱟᱥᱟ ᱡᱟᱦᱟᱸ ᱢᱮᱱᱟᱜ ᱛᱟᱵᱚᱱ ᱚᱱᱟ ᱠᱚᱫᱚ ᱦᱟᱸᱜ ᱚᱱᱟ ᱠᱚᱨᱮ ᱦᱟᱸᱜ ᱡᱟᱦᱟᱱᱟᱜ ᱟᱵᱟᱫᱽ ᱞᱮᱠᱷᱟᱡ ᱫᱚ ᱚᱱᱟ ᱠᱚᱫᱚ ᱧᱟᱢᱚᱜ ᱜᱮᱭᱟ ᱦᱟᱸᱜ ᱟᱨᱦᱚᱸ ᱛᱷᱚᱲᱟ ᱜᱟᱱ ᱡᱚᱞᱟᱧᱚᱜ ᱦᱟᱥᱟᱨᱮ ᱡᱟᱦᱟᱸ ᱢᱮᱱᱟᱜᱼᱟ ᱛᱷᱚᱲᱟ ᱜᱟᱱ ᱜᱟᱸᱰᱟ ᱟᱸᱲᱮ ᱧᱚᱜ ᱛᱮ ᱚᱱᱟ ᱱᱟᱹᱭ ᱟᱸᱲᱮᱛᱮ ᱡᱟᱦᱟᱸ ᱠᱚ ᱢᱮᱱᱟᱜᱼᱟ ᱚᱱᱟ ᱠᱚᱫᱚ ᱦᱟᱸᱜ ᱢᱟᱱᱮ ᱚᱸᱰᱮ ᱠᱚᱫᱚ ᱟᱹᱰᱤᱜᱟᱱ ᱢᱟᱱᱮ ᱡᱮ ᱧᱟᱢᱚᱜ ᱜᱮᱭᱟ ᱚᱱᱠᱟᱱᱟᱜ ᱤᱠᱟᱹᱴ ᱛᱮᱫᱚ ᱵᱟᱹᱱᱩᱜᱼᱟ ᱡᱮ ᱨᱚᱦᱚᱭ ᱫᱚᱠᱚ ᱨᱚᱦᱚᱭ ᱜᱤ ᱴᱷᱤᱠ ᱜᱮᱭᱟ ᱚᱱᱟ ᱠᱚᱨᱮ ᱦᱚᱸ ᱨᱚᱦᱚᱭ ᱜᱮᱭᱟ ᱠᱚ ᱚᱱᱟᱫᱚ ᱪᱟᱸᱫᱚ ᱵᱷᱚᱨᱥᱟ
ᱚ ᱦᱮᱸ ᱛᱚ ᱦᱮᱸ ᱟᱫᱚ ᱥᱮᱨᱢᱟ ᱨᱮᱱᱟᱜ ᱫᱟᱜ ᱡᱟᱹᱲᱤ ᱠᱚ ᱡᱩᱫᱤ ᱚᱱᱠᱟ ᱞᱮᱠᱟ ᱦᱩᱭᱩᱜ ᱠᱷᱟᱱ ᱛᱚᱵᱮ ᱚᱱᱟ ᱠᱚᱨᱮ ᱦᱚᱸ ᱢᱚᱴᱟᱢᱩᱴᱤ ᱡᱟᱦᱟᱸ ᱞᱮᱠᱟ ᱠᱚ ᱪᱟᱥ ᱟᱨᱡᱟᱣ ᱫᱟᱲᱮᱭᱟᱜ ᱜᱮᱭᱟ ᱦᱮᱸᱥᱮ
ᱦᱮᱸ
ᱚ ᱟᱨ ᱡᱟᱦᱟᱸ ᱠᱚᱨᱮ ᱫᱚ ᱵᱟᱝ ᱜᱟᱱᱚᱜᱼᱟ ᱚᱱᱟ ᱠᱚᱨᱮ ᱫᱚ ᱢᱩᱴᱷᱟᱹᱭ ᱜᱮ ᱵᱟᱝ ᱜᱟᱱᱚᱜᱼᱟ ᱟᱫᱚ ᱦᱩᱲᱩ ᱠᱚ ᱚᱱᱟ ᱠᱚᱨᱮ ᱫᱚ ᱱᱤᱛᱚᱝ ᱯᱮ ᱨᱚᱦᱚᱭᱟ ᱦᱮᱸᱥᱮ
ᱦᱮᱸ ᱦᱮᱸ
ᱚ ᱦᱮᱸ ᱟᱫᱚ ᱟᱯᱮᱥᱮᱫ ᱦᱚᱸ ᱚᱱᱠᱟ ᱞᱮᱠᱟᱱᱟᱜ ᱡᱟᱦᱟᱸ ᱱᱤᱛᱚᱝ ᱟᱱᱟᱡ ᱠᱚ ᱵᱟᱝ ᱨᱚᱦᱚᱭ ᱠᱟᱛᱮ ᱨᱮᱦᱚᱸ ᱟᱫᱚ ᱦᱤᱱᱟᱹ ᱱᱤᱭᱟᱹ ᱠᱚ ᱯᱟᱴ ᱠᱚ ᱦᱤᱱᱟᱹ ᱱᱤᱭᱟᱹ ᱚᱱᱠᱟ ᱞᱮᱠᱟᱱᱟᱜ ᱨᱚᱦᱚᱭ ᱞᱮᱫᱟ ᱛᱮ ᱚᱱᱟ ᱦᱚᱸ ᱵᱷᱟᱞᱤ ᱜᱮ ᱦᱩᱭᱮᱱ ᱛᱟᱯᱮᱭᱟ ᱦᱮᱸᱥᱮᱸ
ᱟᱯᱟ ᱟᱴ ᱠᱚᱫᱚ ᱦᱟᱸᱜ ᱚᱱᱟ ᱠᱚᱫᱚ ᱡᱩᱫᱤ ᱫᱟᱜ ᱡᱟᱹᱲᱤ ᱨᱮᱦᱚᱸ ᱚᱱᱟ ᱠᱚᱫᱚ ᱵᱟᱝ ᱜᱚᱡ ᱜᱚᱫᱚᱜᱼᱟ ᱟᱫᱚ ᱚᱱᱮ ᱮᱱᱛᱮᱫ ᱦᱮᱸ ᱚᱱᱮ ᱵᱟᱝ ᱦᱟᱨᱟ ᱜᱚᱫᱚᱜᱼᱟ ᱫᱟᱜ ᱤᱫᱤ ᱞᱮᱠᱷᱟᱡ ᱫᱚ ᱫᱟᱜ ᱡᱟᱹᱲᱤ ᱨᱮᱜᱮ ᱛᱟᱦᱮᱱ ᱠᱷᱟᱡ ᱠᱷᱮᱛᱨᱮ ᱡᱩᱫᱤ ᱡᱩᱫᱤ ᱦᱳ‍ᱸᱲᱳ ᱞᱮᱠᱟ ᱡᱩᱫᱤ ᱦᱩᱸᱲᱩ ᱠᱷᱮᱸᱛ ᱞᱮᱠᱟ ᱫᱟᱜ ᱡᱟᱣᱨᱟ ᱛᱟᱦᱮᱱ ᱠᱷᱟᱡ ᱚᱱᱟ ᱠᱚᱫᱚ ᱦᱟᱸᱜ ᱵᱟᱝ ᱦᱩᱭ ᱜᱚᱫᱚᱜᱼᱟ ᱩᱥᱟᱹᱨᱟᱛᱮ ᱵᱟᱭ ᱫᱟᱨᱮ ᱜᱚᱫᱚᱜᱼᱟ ᱟᱨ ᱡᱟᱦᱟᱸ ᱫᱚ ᱰᱟᱸᱜᱟ ᱧᱚᱜ ᱜᱤᱛᱤᱞ ᱦᱟᱥᱟ ᱧᱚᱜ ᱨᱮ ᱡᱩᱫᱤ ᱛᱟᱦᱮᱱ ᱠᱷᱟᱡ ᱠᱷᱮᱸᱛ ᱠᱚᱫᱚ ᱚᱱᱟ ᱠᱚᱫᱚ ᱦᱟᱸᱜ ᱚᱱᱮ ᱠᱟᱡᱟᱠ ᱛᱮᱜᱮ ᱫᱟᱨᱮ ᱪᱟᱞᱟᱜᱼᱟ ᱚᱱᱟ ᱫᱚ ᱩᱥᱟᱹᱨᱟᱛᱮ᱾
ᱚ ᱦᱮᱸ ᱛᱚ ᱦᱮᱸ ᱟᱫᱚ ᱡᱟᱭᱜᱟ ᱠᱚᱞᱮ ᱨᱚᱦᱚᱭ ᱫᱟ ᱮᱱᱠᱷᱟᱱ ᱢᱟ ᱵᱷᱟᱹᱞᱤ ᱜᱮ ᱦᱩᱭᱩᱜᱼᱟ
ᱦᱮᱸ ᱚᱱᱟ ᱠᱚ ᱨᱮ ᱫᱚ ᱢᱟᱱᱮ ᱟᱹᱰᱤ ᱜᱟᱱ ᱞᱟᱹᱠᱛᱤ ᱦᱚᱸ ᱵᱟᱹᱱᱩᱜᱼᱟ ᱥᱮ ᱥᱟᱦᱟᱨ ᱵᱮᱥ ᱥᱟᱶ ᱞᱟᱜᱟᱣ ᱞᱟᱹᱜᱤᱫ
ᱟᱨ ᱱᱚᱣᱟ ᱦᱳᱲᱳ ᱡᱚᱱᱰᱨᱟ ᱠᱚ ᱡᱟᱦᱟᱸ ᱵᱚᱱ ᱟᱵᱟᱫᱮᱫ ᱠᱟᱱ ᱚᱱᱟ ᱠᱚᱫᱚ ᱟᱹᱰᱤ ᱜᱟᱱ ᱯᱚᱫᱷᱟᱨᱛᱚ ᱥᱟᱦᱟᱨ ᱞᱟᱜᱟᱜ ᱠᱟᱱᱟ
ᱦᱮᱸ ᱞᱟᱜᱟᱜ ᱜᱮᱭᱟ
ᱦᱮᱸ
ᱟᱪᱪᱷᱟ ᱴᱷᱤᱠᱟᱹᱱ ᱜᱮᱭᱟ ᱜᱚᱝᱠᱮ ᱱᱤᱭᱟᱹ ᱜᱷᱟᱹᱲᱤᱡ ᱫᱚ ᱚᱱᱟᱠᱟ ᱜᱮᱞᱟᱝ ᱜᱟᱞᱢᱟᱨᱟᱣᱟ
ᱦᱮᱸ